ᱦᱮᱞᱳ ᱦᱮᱸ ᱜᱚᱢᱠᱮ ᱡᱚᱦᱟᱨ ᱜᱮ ᱦᱮᱸ ᱜᱚᱝᱠᱮ ᱡᱚᱦᱟᱨ ᱜᱮ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ
ᱦᱮᱸ ᱟᱲᱟᱝ ᱢᱟ ᱟᱹᱰᱤ ᱱᱟᱯᱟᱭ ᱜᱮ ᱟᱸᱡᱚᱢ ᱦᱤᱡᱩᱜ ᱠᱟᱱᱟ ᱦᱟᱸᱜ, ᱟᱨ ᱤᱧᱟᱹᱜ ᱪᱮᱫ ᱞᱮᱠᱟ ᱦᱟᱸᱜ?
ᱟᱢᱟᱜ ᱦᱚᱸ ᱱᱚᱜᱼᱚᱭ ᱱᱤᱛ ᱦᱟᱹᱵᱤᱡ ᱟᱹᱰᱤ ᱱᱟᱯᱟᱭ ᱜᱮ ᱟᱸᱡᱚᱢᱚᱜ ᱠᱟᱱᱟ ᱵᱚᱦᱚ ᱱᱚᱭ ᱱᱤᱛ ᱦᱟᱹᱵᱤᱡ ᱫᱚ ᱟᱰᱤ ᱱᱟᱯᱟᱭ ᱜᱮ ᱟᱡᱚᱢᱚᱜ ᱠᱟᱱᱟ ᱟᱨ ᱱᱤᱝᱠᱟ ᱜᱮ ᱢᱩᱪᱟᱹᱫ ᱫᱷᱵᱤᱡ ᱟᱸᱡᱚᱢ ᱞᱮᱱᱠᱷᱟᱱ ᱟᱹᱰᱤ ᱱᱟᱯᱟᱭ ᱦᱩᱭᱩᱜᱼᱟ᱾ ᱟᱫᱚ ᱪᱮᱫ ᱪᱤᱠᱟ ᱵᱟᱲᱟᱭ ᱦᱩᱭᱩᱜ ᱠᱟᱱᱟ, ᱟᱯᱮ ᱥᱮᱫ ᱪᱮᱫ ᱯᱮ ᱪᱤᱠᱟᱹ ᱵᱟᱲᱟᱭ ᱮᱫᱟ?
ᱟᱞᱮ ᱢᱟ ᱱᱚᱜ-ᱚᱭ ᱦᱟᱜ ᱤᱧ ᱢᱟ ᱦᱟᱹᱴᱭᱟᱹ ᱠᱷᱚᱱᱤᱧ ᱦᱤᱡᱩᱜ ᱠᱟᱱ ᱟᱫᱚ ᱦᱟᱹᱴᱭᱟᱹ ᱠᱩ ᱪᱟᱞᱟᱣ ᱵᱟᱲᱟ ᱦᱩᱭ ᱞᱮᱱᱟ᱾ ᱟᱨ ᱮᱥᱮ ᱫᱚᱢ ᱢᱮᱱ ᱫᱟᱲᱮᱭᱟᱜᱼᱟ ᱱᱮᱛᱟᱨ ᱱᱤᱛᱚᱜ ᱡᱚᱠᱷᱟ ᱫᱚ ᱟᱞᱮ ᱥᱮᱫ ᱫᱚ ᱜᱟᱼᱼ ᱜᱟᱛᱮᱜ ᱦᱚᱸᱠᱚ ᱜᱟᱛᱮ ᱵᱟᱲᱟᱜ-ᱟ ᱯᱷᱩᱴᱵᱚᱞ ᱮᱢᱟᱱ ᱠᱚ ᱟᱫᱚ ᱜᱟᱛᱮ ᱠᱚᱫᱚ ᱤᱧᱨᱮᱱ ᱜᱟᱛᱮᱼᱼ ᱜᱟᱛᱮ ᱠᱚᱫᱚ ᱯᱷᱩᱴᱵᱚᱞ ᱜᱟᱛᱮ ᱠᱚ ᱪᱟᱞᱟᱣ ᱟᱠᱟᱱᱟ ᱦᱟᱸᱜ ᱟᱨ ᱤᱧ ᱫᱚᱼᱼ ᱛᱷᱚᱲᱟ ᱦᱟᱹᱴᱭᱟᱹ ᱥᱮᱫ ᱤᱧ ᱦᱮᱡ ᱞᱮᱱᱟ ᱟᱫᱚ ᱱᱚᱜᱼᱚᱭ ᱠᱷᱚᱱᱤᱧ ᱨᱩᱟᱹᱲᱚᱜ ᱠᱟᱱᱟ, ᱟᱫᱚ ᱟᱯᱮᱥᱮᱫ ᱱᱚᱣᱟ ᱯᱷᱩᱴᱵᱚᱞ ᱮᱢᱟᱱ ᱠᱚ ᱜᱟᱛᱮᱜ ᱜᱮᱭᱟ ᱥᱮ ᱵᱟᱝ?
ᱦᱮᱸ ᱟᱞᱮ ᱥᱮᱫ ᱦᱚᱸ ᱱᱚᱜ-ᱚᱭ ᱯᱷᱩᱴᱵᱚᱞ ᱠᱚᱫᱚ ᱠᱚ ᱜᱟᱛᱮᱜ ᱜᱮᱭᱟ ᱟᱨ ᱯᱷᱩᱴᱵᱚᱞᱼᱼ ᱥᱟᱶ ᱥᱟᱶᱛᱮ ᱟᱭᱢᱟ ᱰᱷᱮᱨ ᱚᱱᱠᱟᱱᱟᱜ ᱜᱟᱛᱮᱜ ᱢᱮᱱᱟᱜ ᱟᱠᱟᱫᱟ ᱟᱫᱚ ᱟᱞᱮ ᱫᱚ ᱦᱟᱸᱜ ᱞᱟᱦᱟ ᱛᱮ ᱫᱚ ᱟᱹᱰᱤ ᱜᱟᱱ ᱜᱟᱛᱮᱼᱼ ᱛᱮ ᱟᱱᱟᱱ ᱱᱮᱛᱟᱨ ᱟᱛᱳ ᱴᱚᱞᱟ ᱠᱚᱨᱮ ᱛᱤᱱᱟᱹᱜ ᱠᱚ ᱦᱩᱭ ᱟᱠᱟᱱᱟ ᱩᱱᱠᱩ ᱦᱚᱸ ᱟᱹᱰᱼᱼ ᱯᱷᱩᱴᱵᱚᱞ ᱠᱷᱮᱞᱳᱰ ᱠᱚᱠᱚ ᱫᱚᱦᱚ ᱭᱮᱫᱟ ᱟᱨ ᱠᱚ ᱟᱛᱮᱜ ᱠᱟᱱᱟ ᱚᱸᱰᱮ ᱦᱚᱸ ᱥᱮᱞᱮᱴᱟᱨ ᱫᱚ ᱢᱮᱪ ᱨᱮ ᱚᱠᱟ ᱫᱚ ᱢᱟᱨᱟᱝ ᱢᱮᱱ ᱠᱷᱮᱞᱟᱲ ᱠᱚ ᱦᱤᱡᱩᱜ ᱠᱟᱱᱟ ᱩᱱᱠᱩ ᱠᱚ ᱟᱵᱚ ᱥᱮᱸᱫᱽ ᱨᱮᱱ ᱠᱚ ᱢᱮᱜᱼᱼ ᱩᱱᱠᱩ ᱦᱚᱸᱠᱚ ᱜᱟᱛᱮ ᱠᱟᱱᱟ ᱟᱨᱠᱚ ᱫᱚᱦᱚᱭᱮᱫ ᱟᱯᱮ ᱥᱮᱫ ᱚᱱᱛᱮᱼᱼ ᱠᱤᱞᱤ ᱛᱤᱱᱟᱹᱜ ᱞᱟᱹᱴᱩ ᱰᱟᱨ ᱠᱚ ᱢᱮᱱᱟᱜ ᱠᱚᱣᱟ ᱥᱮ ᱵᱟᱹᱱᱩᱜ ᱠᱚᱣᱟ
ᱦᱩᱸ ᱦᱩᱸ, ᱡᱩᱫᱤ ᱟᱞᱮ ᱥᱮᱱᱟᱜ ᱱᱚᱣᱟ ᱟᱣᱴᱚᱨ ᱜᱟᱛᱮᱜᱼᱟ ᱥᱮ ᱱᱚᱣᱟ ᱯᱷᱩᱴᱵᱚᱞ ᱮᱢᱟᱱᱪᱼᱼ ᱠᱨᱤᱠᱮᱴ ᱮᱢᱟᱱᱤᱧ ᱢᱮᱱ ᱞᱮᱠᱷᱟᱡ ᱦᱟᱸᱜ ᱟᱭᱢᱟ ᱜᱮ ᱢᱮᱱᱟᱜᱼᱟ ᱟᱨ ᱡᱚᱛᱚ ᱜᱮᱠᱚ ᱜᱟᱛᱮ ᱵᱟᱲᱟᱜ ᱜᱮᱭᱟ ᱦᱟᱸᱜ᱾ ᱟᱫᱚ ᱱᱮᱛᱟᱨᱟᱜ ᱚᱠᱛᱮ ᱨᱮᱧ ᱞᱟᱹᱭ ᱞᱮᱠᱠᱷᱟᱡ ᱫᱚ ᱱᱮᱛᱟᱨ ᱫᱚ ᱦᱟᱸᱜ ᱠᱚ ᱠᱚᱢ ᱤᱫᱤ ᱠᱟᱱᱟ ᱦᱟᱸᱜ ᱢᱮᱱ ᱫᱟᱲᱮ ᱟᱢ ᱱᱮᱛᱟᱨ ᱫᱚ ᱱᱚᱜᱼᱚᱭ ᱢᱳᱵᱟᱭᱤᱞ ᱠᱚ ᱦᱮᱡ ᱟᱠᱟᱱ ᱠᱷᱟᱹᱛᱤᱨ ᱛᱮ ᱦᱟᱸᱜ ᱱᱚᱣᱟ ᱵᱟᱦᱨᱮ ᱜᱟᱛᱮ ᱟᱣᱰᱳᱨ ᱡᱤᱱᱤᱥ ᱠᱚ ᱠᱚᱢ ᱤᱫᱤᱣ ᱠᱟᱫᱟ ᱟᱨ ᱚᱲᱟᱜ ᱨᱮᱜᱮ ᱠᱚ ᱜᱟᱛᱮ ᱵᱟᱲᱟᱭ ᱠᱟᱱᱟ ᱜᱤᱫᱽᱨᱟᱹ ᱠᱚ ᱱᱮᱛᱟᱨ ᱫᱚᱧ ᱧᱮᱞᱮᱫ ᱠᱚᱣᱟ ᱦᱟᱸᱜ, ᱟᱫᱚ ᱜᱟᱛᱮᱜ ᱞᱮᱠᱟ ᱫᱚ ᱚᱱᱠᱟᱱ ᱦᱚᱲ ᱜᱮᱠᱚ ᱜᱟᱛᱮᱜ ᱠᱟᱱᱟ ᱚᱠᱚᱭ ᱫᱚᱭ ᱠᱩᱠᱢᱩ ᱢᱮᱱᱟᱜ ᱛᱮᱭᱟ ᱵᱚᱞᱮ ᱢᱤᱫᱴᱮᱝ ᱞᱟᱹᱴᱩ ᱯᱨᱮ ᱯᱞᱮᱭᱟᱨᱤᱧ ᱵᱮᱱᱟᱜ-ᱟ ᱥᱮ ᱡᱟᱦᱟᱱᱟᱜ ᱱᱚᱝᱠᱟ ᱜᱟᱛᱮ ᱠᱟᱛᱮ ᱤᱱᱠᱟᱜᱢᱟᱹᱧ ᱚᱱᱮ ᱚᱱᱠᱟᱱ ᱦᱚᱲ ᱜᱮ ᱦᱟᱸᱜ ᱵᱟᱠᱷᱟᱡ ᱫᱚ ᱮᱥᱮ ᱟᱹᱛᱷᱟᱣᱲᱤ ᱫᱚ ᱠᱚᱢ ᱤᱫᱤ ᱠᱟᱫᱟ ᱠᱚ ᱦᱟᱸᱜ ᱜᱟᱛᱮᱜ ᱫᱚ ᱢᱤᱫ ᱵᱟᱨ ᱠᱚ ᱜᱟᱛᱮᱜ ᱜᱮᱭᱟ᱾ ᱞᱟᱦᱟ ᱛᱮ ᱡᱚᱠᱷᱚᱱ ᱤᱧ ᱠᱟᱹᱴᱤᱡ ᱚᱱᱠᱟ ᱫᱚ ᱦᱟᱸᱜ ᱵᱟᱝ ᱛᱚ ᱟᱯᱮ ᱥᱮᱫ ᱨᱮ ᱪᱮᱫ ᱞᱟᱦᱟ ᱛᱮᱱᱟᱜ ᱟᱨ ᱱᱮᱛᱟᱨᱟᱜ ᱡᱟᱦᱟᱱᱟᱜ ᱪᱟᱞᱟᱣ ᱦᱮᱡ ᱠᱟᱱᱟ ᱥᱮ ᱱᱚᱝᱠᱟᱜ ᱜᱮ ᱢᱮᱱᱟᱜᱼᱟ ᱡᱚᱛᱚ ᱦᱚᱲ ᱠᱚ ᱜᱟᱛᱮ ᱵᱟᱲᱟᱜ ᱠᱟᱱᱟ ᱥᱮ ᱪᱮᱫ ᱞᱮᱠᱟ ᱦᱟᱸᱜ,
ᱦᱮᱸ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱱᱚᱜᱼᱚᱭ ᱵᱟᱫᱞᱟᱣ ᱦᱮᱡ ᱠᱟᱱᱟ ᱟᱹᱰᱤ ᱜᱟᱱ ᱜᱮ ᱟᱫᱚ ᱱᱮᱛᱟᱨ ᱱᱮᱛᱟᱨ ᱠᱟᱛᱮ ᱫᱚ ᱡᱩᱫᱤ ᱜᱟᱛᱮᱜ ᱮᱢ ᱢᱮᱱ ᱟ ᱥᱮ ᱱᱮᱥᱱᱮᱞ ᱨᱮᱭᱟᱜ ᱜᱟᱛᱮᱜ ᱮᱢ ᱢᱮᱱᱟ ᱛᱚ ᱚᱱᱟ ᱦᱚᱸ ᱦᱩᱭᱩᱜᱼᱟ ᱥᱮ ᱤᱱᱟᱹ ᱵᱟᱫᱽ ᱠᱟᱛᱮᱫ ᱵᱚᱞᱮ ᱟᱢ ᱞᱟᱹᱴᱷᱩ ᱞᱟᱹᱴᱩ ᱴᱤᱢ ᱨᱮᱢ ᱥᱮᱞᱮᱫ ᱫᱟᱲᱮᱭᱟᱜᱼᱟ ᱚᱸᱰᱮ ᱠᱷᱚᱡ ᱛᱮᱢ ᱧᱟᱢ ᱫᱟᱲᱮᱭᱟᱜᱼᱟ ᱛᱚ ᱱᱚᱜᱱᱚᱣᱟ ᱠᱩ ᱠᱷᱟᱱ ᱛᱮᱜᱮ ᱦᱟᱸᱜ ᱠᱚᱲᱟ ᱠᱚᱦᱚᱸ ᱠᱚ ᱟᱹᱰᱤ ᱠᱚ ᱡᱟᱜᱟᱨᱚᱜ ᱠᱟᱱᱟ ᱟᱨᱠᱚ ᱜᱟᱛᱮᱜ ᱠᱟᱱᱟ ᱟᱹᱰᱤ ᱱᱟᱯᱟᱭ ᱛᱮ᱾ ᱥᱮᱛᱟᱜ ᱥᱮᱛᱟᱜ ᱨᱮᱠᱚ ᱵᱮᱨᱮᱫᱚᱜ ᱜᱟᱛᱮᱜ ᱠᱟᱱᱟ ᱠᱚ ᱥᱮ ᱟᱹᱭᱩᱵ ᱥᱚᱢᱚᱭ ᱦᱚᱸᱠᱚ ᱪᱟᱞᱟᱜ ᱠᱟᱱᱟ ᱴᱟᱺᱰᱤ ᱟᱨ ᱠᱩ ᱜᱟᱛᱮᱜ ᱠᱟᱱᱟ᱾ ᱥᱮ ᱜᱟᱛᱮ ᱠᱚ ᱥᱚᱸᱜᱮ ᱦᱚᱸ ᱟᱹᱰᱤᱜᱟᱱ ᱠᱚ ᱜᱟᱛᱮᱜ ᱠᱟᱱᱟ ᱦᱟᱱᱛᱮ ᱱᱟᱛᱮ ᱞᱟᱹᱴᱩ ᱞᱟᱹᱴᱩ ᱢᱮᱪ ᱠᱚᱨᱮ ᱥᱮ ᱞᱟᱹᱴᱩ ᱞᱟᱹᱴᱩ ᱚᱝᱠᱟ ᱠᱟᱹᱴᱤᱡ ᱦᱩᱭ ᱵᱟᱲᱟᱜ ᱠᱟᱱᱟ ᱠᱚ ᱟᱲᱟᱜ ᱮᱫᱟ ᱛᱚᱠᱷᱚᱱ ᱚᱸᱰᱮ ᱠᱚ ᱜᱟᱛᱮᱜ ᱠᱟᱱᱟ᱾ ᱟᱫᱚ ᱟᱯᱮᱥᱮᱫ ᱚᱝᱠᱟ ᱞᱟᱹᱴᱩ ᱞᱟᱹᱴᱩ ᱢᱮᱪ ᱠᱚᱨᱮ ᱥᱮ ᱢᱮᱱ ᱠᱮᱭᱟ ᱚᱱᱟ ᱤᱭᱟᱹ ᱠᱚ ᱞᱟᱹᱜᱤᱫ ᱠᱚ ᱯᱨᱮᱠᱴᱤᱥ ᱮᱫᱟ ᱥᱮ ᱥᱮᱛᱟᱜ ᱟᱹᱭᱩᱵ ᱥᱮ ᱵᱟᱠᱚ ᱯᱨᱮᱠᱴᱤᱥ ᱵᱟᱨ
ᱦᱩᱸ ᱦᱩᱸ ᱯᱨᱮᱠᱴᱤᱥ ᱞᱮᱠᱟᱛᱤᱧ ᱢᱮᱱ ᱞᱮᱠᱷᱟᱡ ᱫᱚ ᱦᱟᱸᱜ ᱚᱱᱮᱧ ᱞᱟᱹᱭ ᱠᱮᱫ ᱞᱮᱠᱟᱜᱮ ᱚᱱᱠᱟᱱ ᱦᱚᱲ ᱠᱚ ᱯᱨᱮᱠᱴᱤᱥ ᱠᱟᱱᱟ ᱚᱠᱚᱭ ᱫᱚ ᱢᱟᱱᱮ ᱠᱩᱠᱢᱩ ᱢᱮᱱᱟᱜ ᱛᱟᱭ ᱵᱟᱠᱷᱟᱡ ᱫᱚ ᱟᱹᱛᱷᱟᱣᱲᱤ ᱦᱚᱲ ᱫᱚ ᱟᱹᱰᱤ ᱵᱟᱠᱚ ᱜᱟᱛᱮᱜ ᱠᱟᱱᱟ ᱦᱟᱸᱜ ᱟᱨ ᱡᱟᱹᱥᱛᱤ ᱦᱚᱲ ᱱᱮᱛᱟᱨ ᱫᱩᱧ ᱧᱮᱞᱮᱫ ᱠᱚᱣᱟ ᱢᱟᱱᱮ ᱠᱷᱟᱥ ᱛᱮ ᱱᱚᱣᱟ ᱜᱤᱫᱽᱨᱟᱹ ᱠᱚ ᱦᱟᱸᱜ ᱢᱟᱱᱮ ᱚᱱᱞᱟᱭᱤᱱ ᱨᱮ ᱯᱷᱨᱤ ᱯᱷᱟᱭᱟᱨ ᱯᱟᱵᱽᱡᱤ ᱥᱮ ᱟᱨ ᱮᱢᱟᱱ ᱛᱮᱭᱟᱜ ᱚᱱᱠᱟᱱᱟᱜᱠᱟ ᱜᱟᱛᱮᱜ ᱠᱚ ᱢᱮᱱᱟᱜᱼᱟ ᱚᱱᱟ ᱨᱮᱜᱮ ᱠᱚ ᱜᱟᱛᱮᱜ ᱠᱟᱱᱟ᱾ ᱡᱮ ᱟᱸᱡᱚᱢ ᱵᱟᱲᱟ ᱠᱟᱫᱟ ᱵᱚᱞᱮ ᱱᱚᱣᱟ ᱯᱷᱨᱤ ᱯᱷᱟᱭᱟᱨ ᱥᱮ ᱡᱟᱦᱟᱸ ᱛᱤᱱᱟᱹᱜ ᱚᱱᱞᱟᱭᱤᱱ ᱠᱟᱱᱟ ᱱᱚᱣᱟ ᱛᱮᱦᱚᱸ ᱯᱚᱭᱥᱟ ᱠᱚ ᱠᱟᱢᱟᱣ ᱫᱟ ᱟᱫᱚ ᱤᱧ ᱦᱚᱧ ᱜᱟᱛᱮ ᱵᱟᱲᱟ ᱟᱠᱟᱱ ᱜᱮᱭᱟ ᱟᱫᱚ ᱱᱚᱝᱠᱟᱱ ᱠᱟᱢᱟᱣ ᱞᱟᱹᱜᱤᱫ ᱫᱚ ᱵᱟᱝ ᱦᱟᱸᱜ ᱟᱫᱚ ᱢᱮᱱ ᱫᱟᱲᱮᱭᱟᱜᱼᱟ ᱵᱚᱞᱮ ᱱᱮᱛᱟᱨᱟᱜ ᱫᱤᱱ ᱨᱮᱫᱚ ᱚᱱᱞᱟᱭᱤᱱ ᱛᱮᱦᱚᱸ ᱡᱷᱚᱛᱚᱣᱟᱜ ᱡᱤᱱᱤᱥ ᱜᱮᱢ ᱪᱮᱠᱟ ᱫᱟᱲᱮᱭᱟᱜᱼᱟ ᱦᱮᱸᱮᱱᱛᱮ ᱚᱠᱚᱭ ᱦᱩᱫᱤᱥ ᱟᱠᱟᱫ ᱛᱟᱦᱮᱱᱟ ᱵᱚᱞᱮ ᱚᱱᱞᱟᱭᱤᱱ ᱛᱮᱦᱚᱸ ᱜᱟᱛᱮᱜ ᱫᱟᱲᱮᱭᱟᱜ ᱟᱢ ᱟᱨ ᱜᱟᱛᱮᱜ ᱞᱮᱠᱟ ᱢᱟᱱᱮ ᱯᱮᱞᱭᱟᱨᱮᱢ ᱵᱮᱱᱟᱣ ᱫᱟᱲᱮᱭᱟᱜᱼᱟ ᱚᱱᱞᱟᱭᱤᱱ ᱛᱮᱦᱚᱸ ᱛᱚ ᱟᱢ ᱱᱚᱣᱟᱢ ᱦᱩᱫᱤᱥ ᱵᱟᱲᱟ ᱠᱟᱛᱷᱟ ᱛᱟᱦᱮᱱ ᱜᱮᱭᱟ ᱵᱚᱞᱮ ᱚᱱᱞᱟᱭᱤᱱ ᱛᱮᱦᱚᱸᱯᱮᱞᱭᱟᱨ ᱵᱮᱱᱟᱣ ᱫᱟᱲᱮᱭᱟᱜᱼᱟ ᱥᱮ ᱱᱚᱣᱟ ᱱᱚᱝᱠᱟᱱ ᱚᱱᱞᱟᱭᱤᱱ ᱜᱟᱛᱮᱜ ᱟᱢ ᱜᱟᱛᱮ ᱵᱟᱲᱟ ᱟᱠᱟᱱ ᱜᱮᱭᱟ ᱟᱨ ᱪᱮᱫ ᱠᱚᱢ ᱜᱟᱛᱮ ᱵᱟᱲᱟᱣ ᱟᱠᱟᱱᱟ ᱟᱢᱟᱜ ᱮᱠᱥᱯᱨᱤᱭᱮᱱᱥ ᱪᱮᱫ ᱠᱟ ᱱᱟᱦᱟᱜ ᱞᱟᱹᱭ ᱢᱮ
ᱟᱹᱰᱤ ᱱᱟᱯᱟᱭ ᱱᱚᱣᱟ ᱠᱚ ᱠᱩᱠᱞᱤᱢ ᱫᱚᱦᱚ ᱠᱮᱫᱟ ᱱᱚᱣᱟ ᱤᱧ ᱴᱷᱮᱱ ᱡᱮ ᱚᱱᱞᱟᱭᱤᱱ ᱨᱮ ᱱᱮᱛᱟᱨ ᱠᱟᱛᱮᱫ ᱟᱹᱰᱤ ᱡᱟᱹᱥᱛᱤ ᱚᱱᱠᱟ ᱯᱮᱞᱭᱟᱨ ᱠᱚ ᱵᱮᱱᱟᱜ ᱠᱟᱱᱟ ᱦᱟᱱᱟ ᱱᱚᱣᱟ ᱜᱮᱢ ᱠᱚᱨᱮ ᱟᱨ ᱱᱮᱛᱟᱨ ᱫᱚ ᱤᱧ ᱦᱚᱸ ᱚᱱᱟ ᱫᱚ ᱵᱟᱹᱧ ᱜᱟᱛᱮ ᱵᱟᱲᱟᱣ ᱟᱠᱟᱱᱟ ᱱᱤᱛ ᱦᱟᱹᱵᱤᱡ ᱛᱮ ᱟᱭᱢᱟ ᱰᱷᱮᱨ ᱜᱮ ᱚᱱᱠᱟ ᱜᱟᱛᱮ ᱥᱮ ᱜᱟᱛᱮ ᱠᱚᱦᱚᱸ ᱠᱚ ᱜᱟᱛᱮ ᱵᱟᱲᱟᱭ ᱜᱮᱭᱟ ᱚᱱᱟ ᱢᱮᱛᱟᱜ ᱢᱮ ᱚᱠᱟ ᱯᱷᱤᱨᱤ ᱯᱷᱟᱭᱟᱨ ᱢᱮᱛᱟᱜ ᱠᱟᱱᱟ ᱚᱱᱟ ᱠᱚ ᱟᱹᱰᱤ ᱜᱟᱱ ᱠᱚ ᱜᱟᱛᱮ ᱵᱟᱲᱟᱜᱼᱟ ᱟᱭᱫᱚ ᱤᱧᱫᱚ ᱱᱚᱜᱼᱚᱭ ᱱᱤᱛ ᱫᱷᱟᱹᱵᱤᱡ ᱫᱚ ᱟᱹᱣᱨᱤᱧ ᱜᱟᱛᱮᱜ-ᱟ ᱾ ᱚᱱᱟ ᱠᱚᱫᱚ ᱟᱨ ᱚᱱᱟ ᱠᱚ ᱢᱮᱱᱟ ᱵᱟᱹᱧ ᱵᱟᱰᱟᱭᱟ ᱵᱟᱰᱟᱭ ᱦᱚᱸ ᱟᱨ ᱪᱮᱫ ᱦᱚᱛᱚ ᱟᱹᱣᱨᱤᱢ ᱪᱮᱠᱟ ᱱᱤᱛᱚᱜ ᱨᱮᱫᱚ ᱟᱫᱚ ᱡᱩᱫᱤ ᱚᱱᱠᱟ ᱜᱟᱛᱮᱜ ᱥᱚᱢᱚᱭ ᱧᱟᱢ ᱞᱮᱱᱠᱷᱟᱱᱡ ᱥᱮ ᱚᱱᱠᱟ ᱥᱳᱢᱚᱭ ᱤᱧ ᱧᱟᱢ ᱞᱮᱠᱷᱟᱧ ᱜᱟᱛᱮᱜᱼᱟ ᱦᱟᱸᱜ ᱟᱨ ᱚᱱᱟ ᱠᱚᱦᱚᱸ ᱪᱮᱫ ᱦᱩᱭᱩᱜᱼᱟ ᱾ ᱥᱮᱟ ᱦᱩᱭᱩᱜᱼᱟ ᱚᱱᱟ ᱠᱚᱦᱚ ᱵᱟᱫᱽ ᱨᱮ ᱟᱫᱚ ᱱᱚᱜᱚᱭ ᱱᱤᱛᱚᱜ ᱫᱷᱟᱨᱤᱡ ᱟᱹᱣᱨᱤᱧ ᱜᱟᱛᱮᱜᱼᱟ ᱟᱨ ᱡᱚᱠᱷᱚᱱ ᱮᱢ ᱞᱟᱹᱭ ᱠᱮᱫᱟ ᱡᱮ ᱱᱚᱣᱟ ᱠᱚᱛᱮ ᱦᱚᱸ ᱟᱹᱰᱤ ᱞᱟᱹᱴᱩ ᱞᱟᱹᱴᱩ ᱯᱮᱞᱭᱟᱨ ᱠᱚ ᱵᱮᱱᱟᱜ ᱠᱟᱱᱟ ᱛᱚ ᱚᱱᱟ ᱦᱚᱸ ᱢᱚᱸᱡᱽ ᱜᱮᱭᱟ ᱡᱮ ᱟᱢ ᱜᱟᱛᱮ ᱠᱟᱛᱮᱜ ᱡᱟᱦᱱᱟᱜ ᱨᱮᱜᱮ ᱟᱢ ᱚᱱᱟᱨᱮ ᱡᱩᱫᱤ ᱢᱚᱸᱡᱽ ᱛᱮᱢ ᱫᱟᱲᱮᱭᱟᱜ ᱠᱟᱱᱟ ᱚᱱᱟ ᱨᱮᱦᱚᱸ ᱟᱢ ᱡᱟᱦᱱᱟᱜ ᱮᱢ ᱪᱮᱠᱟ ᱫᱟᱲᱮᱭᱟᱜᱟ ᱱᱮᱛᱟᱨ ᱠᱟᱛᱮᱫ ᱚᱠᱟᱴᱟᱜ ᱦᱚᱸ ᱢᱤᱫᱴᱟᱱ ᱧᱩᱛᱩᱢ ᱦᱟᱹᱧ ᱦᱤᱲᱤᱧ ᱪᱮ ᱛᱟᱭᱟ ᱵᱟᱹᱧ ᱵᱟᱲᱟᱭᱟ ᱩᱱᱤ ᱦᱚᱸ ᱯᱷᱤᱨᱤ ᱯᱷᱟᱭᱟᱨ ᱟᱹᱰᱤ ᱢᱚᱸᱡᱽ ᱮ ᱜᱟᱛᱮᱜᱼᱟ ᱠᱚ ᱞᱟᱹᱭᱟ ᱦᱚᱲᱟᱜ ᱠᱟᱛᱷᱟ ᱫᱚᱧ ᱟᱡᱚᱢ ᱠᱟᱜᱼᱟ ᱟᱫᱚ ᱦᱟᱸᱜ ᱩᱱᱤ ᱦᱚᱸ ᱢᱮᱛᱟᱜ ᱢᱮ ᱱᱤᱛᱚᱜ ᱤᱭᱩᱴᱩᱵᱽ ᱨᱮ ᱯᱷᱮᱢᱟ ᱠᱟᱱᱟ ᱥᱮ ᱡᱟᱸᱦᱟ ᱨᱮᱜᱮ ᱚᱱᱠᱟᱱᱟᱜ ᱡᱤᱱᱤᱥ ᱨᱮ ᱯᱷᱮᱢᱟᱥ ᱠᱟᱱᱟ ᱵᱚᱞᱮ ᱩᱱᱤ ᱫᱚ ᱡᱟᱸᱦᱟ ᱨᱮᱠᱚ ᱦᱚᱲ ᱠᱚ ᱧᱮᱞᱮ ᱠᱟᱱᱟ ᱟᱨ ᱚᱸᱰᱮ ᱠᱷᱚᱱ ᱩᱱᱤ ᱦᱚᱲᱮ ᱠᱟᱢᱟᱣ ᱫᱟ ᱟᱫᱚ ᱚᱱᱮ ᱚᱱᱠᱟᱜᱮ ᱵᱚᱞᱮ ᱟᱵᱚᱫᱚ ᱵᱚᱞᱮ ᱡᱟᱸᱦᱟᱴᱟᱜ ᱜᱮᱢ ᱪᱤᱠᱟᱭᱮᱫᱟ ᱚᱱᱞᱟᱭᱤᱱ ᱦᱚᱸ ᱥᱮ ᱱᱤᱛᱚᱜ ᱚᱱᱟ ᱱᱟᱯᱟᱭᱛᱮ ᱟᱢ ᱪᱮᱠᱟᱹᱭ ᱢᱮ ᱛᱚ ᱜᱟᱛᱮᱜ ᱥᱮᱫ ᱮᱢ ᱞᱟᱦᱟ ᱫᱟᱲᱮᱭᱟᱜᱼᱟ ᱟᱪᱪᱷᱟ ᱟᱢ ᱚᱱᱟ ᱜᱮᱢ ᱚᱱᱞᱟᱭᱤᱱ ᱠᱚᱢ ᱜᱟᱛᱮ ᱵᱟᱲᱟᱣ ᱠᱟᱱᱟ ᱥᱮ ᱵᱟᱝ ᱜᱟᱛᱮ ᱵᱟᱲᱟᱣ ᱠᱟᱱᱟ ᱚᱱᱟᱛᱮ ᱦᱟᱸᱜ ᱢᱤᱫᱵᱟᱨ ᱠᱟᱛᱷᱟ ᱞᱟᱹᱭ ᱢᱮ
ᱦᱮᱸ ᱦᱮᱜᱸ ᱦᱮᱸ ᱱᱚᱣᱟ ᱚᱱᱞᱟᱭᱤᱱ ᱫᱚᱧ ᱜᱟᱛᱮ ᱵᱟᱲᱟ ᱟᱠᱟᱱ ᱜᱮᱭᱟ ᱦᱟᱸᱜ ᱟᱨ ᱢᱟᱱᱮ ᱤᱧ ᱫᱚ ᱠᱮᱞᱟᱥ ᱨᱮᱧ ᱱᱚᱝᱠᱟ ᱤᱥᱠᱩᱞ ᱨᱤᱧ ᱯᱟᱲᱦᱟᱜ ᱠᱟᱱ ᱛᱟᱦᱮᱸᱱᱟ ᱟᱫᱚ ᱤᱧ ᱨᱮᱱ ᱛᱤᱱᱟᱹᱜ ᱜᱟᱛᱮ ᱠᱩ ᱛᱟᱦᱮᱸ ᱠᱟᱱᱟ ᱩᱱᱠᱩ ᱫᱚ ᱢᱟᱱᱮ ᱡᱚᱛᱚ ᱦᱚᱲ ᱯᱷᱤᱨᱤ ᱯᱷᱟᱭᱟᱨ ᱮᱢᱟᱱ ᱛᱮᱭᱟᱜ ᱠᱚ ᱨᱚᱲ ᱵᱟᱲᱟᱭᱮᱫ ᱛᱟᱦᱮᱱᱟ ᱵᱚᱞᱮ ᱪᱚᱞᱚ ᱵᱚᱱ ᱜᱟᱛᱮᱜᱼᱟ ᱦᱝᱠᱟ ᱱᱟᱝᱠᱟ ᱟᱫᱚᱧ ᱢᱮᱱᱮᱫ ᱛᱟᱦᱮᱸᱱᱟ ᱵᱚᱞᱮ ᱪᱮᱫ ᱠᱟᱱᱟ ᱵᱚᱞᱮ ᱱᱚᱣᱟ ᱫᱚ ᱤᱧ ᱦᱚᱸ ᱵᱚᱞᱮ ᱦᱟᱲᱟᱜ ᱛᱟᱭᱚᱢ ᱛᱤᱧ ᱵᱩᱡᱷᱟᱹᱣ ᱠᱮᱫᱟ ᱟᱪᱪᱷᱟ ᱢᱳᱵᱟᱭᱤᱞ ᱛᱮᱦᱚᱢ ᱜᱟᱛᱮ ᱫᱟᱲᱮᱭᱟᱜᱼᱟ ᱱᱚᱝᱠᱟ ᱟᱫᱚ ᱩᱱ ᱡᱚᱠᱷᱚᱡ ᱤᱧ ᱜᱟᱛᱮ ᱞᱮᱱᱟ ᱦᱟᱸᱜ ᱟᱫᱚ ᱮᱠᱥᱯᱨᱤᱭᱮᱱᱥ ᱞᱮᱠᱟᱛᱤᱧ ᱞᱟᱹᱭ ᱞᱮᱠᱷᱟᱡ ᱫᱚ ᱵᱚᱞᱮ ᱱᱟᱯᱟᱭ ᱡᱤᱱᱤᱥ ᱠᱟᱱ ᱜᱮᱭᱟ ᱦᱟᱸᱜ ᱟᱫᱚ ᱱᱚᱣᱟ ᱫᱚ ᱟᱹᱰᱤ ᱡᱟᱹᱥᱛᱤ ᱵᱟᱹᱲᱛᱤ ᱫᱚ ᱵᱟᱝ ᱜᱟᱛᱮᱜ ᱞᱟᱹᱠᱛᱤ ᱠᱟᱱᱟ᱾ ᱮᱱᱛᱮ ᱡᱩᱫᱤ ᱟᱹᱰᱤ ᱡᱟᱹᱥᱛᱤᱢ ᱜᱟᱛᱮᱜᱼᱟ ᱛᱚᱵᱮ ᱱᱤᱭᱟᱹ ᱟᱨ ᱢᱤᱫᱴᱮᱱ ᱮᱰᱤᱠᱥᱮᱱ ᱡᱟᱱᱟᱢ ᱟᱢᱟ ᱢᱟᱱᱮ ᱜᱷᱟᱱᱮ ᱜᱷᱟᱱᱮ ᱜᱟᱛᱮᱜ ᱥᱟᱱᱟ ᱢᱮᱭᱟ ᱟᱨ ᱚᱱᱟ ᱵᱮᱜᱚᱨ ᱪᱮᱫ ᱦᱚᱸ ᱪᱮᱠᱟ ᱵᱟᱝ ᱥᱟᱱᱟ ᱢᱮᱭᱟ ᱮᱱᱛᱮᱜ ᱟᱫᱚᱢ ᱦᱚᱲᱤᱧ ᱧᱮᱞ ᱟᱠᱟᱫ ᱠᱚᱣᱟ ᱦᱟᱸᱜ ᱤᱧ ᱨᱮᱱ ᱜᱟᱛᱮ ᱠᱚᱜᱮ ᱩᱱᱠᱩ ᱫᱚ ᱢᱟᱱᱮ ᱫᱤᱱ ᱢᱟᱱ ᱠᱚ ᱜᱟᱛᱮᱜᱼᱟ ᱟᱹᱭᱩᱵ ᱦᱚᱸ ᱵᱟᱨᱚ ᱵᱟᱡᱮ ᱮᱠ ᱵᱟᱡᱮ ᱫᱩ ᱵᱟᱡᱮ ᱫᱷᱟᱹᱨᱤᱡ ᱟᱫᱚᱢ ᱦᱩᱫᱤᱥ ᱫᱟᱲᱮᱭᱟᱜ ᱠᱟᱱᱟ ᱵᱚᱞᱮ ᱱᱚᱜᱚ ᱱᱚᱝᱠᱟᱱ ᱡᱩᱫᱤ ᱡᱟᱦᱟᱸᱭ ᱜᱟᱛᱮᱜᱼ ᱟᱭ ᱟᱨ ᱫᱟᱠᱟ ᱠᱚ ᱨᱮᱸᱜᱮᱡ ᱡᱚᱛᱚ ᱛᱮᱛᱟᱝ ᱪᱟᱵᱟᱜ ᱠᱟᱱᱟ᱾ ᱟᱯᱮᱭᱟ ᱛᱚᱵᱮ ᱱᱚᱜᱚ ᱱᱤᱭᱟ ᱛᱮ ᱢᱤᱫᱴᱟᱝ ᱠᱟᱨᱚᱱ ᱞᱮᱠᱟ ᱦᱚᱸ ᱡᱟᱱᱟᱢᱚᱜ ᱜᱮᱭᱟ ᱦᱟᱸᱜ ᱢᱟᱱᱮ ᱨᱳᱠ ᱟᱡᱟᱨ ᱦᱚᱸ ᱡᱟᱱᱟᱢᱚᱜᱼᱟ᱾ ᱢᱟᱱᱮ ᱢᱮᱫᱦᱟ ᱥᱮ ᱦᱚᱲᱢᱚ ᱠᱚ ᱢᱚᱸᱡᱽ ᱵᱟᱢ ᱟᱹᱭᱠᱟᱹᱣᱟ ᱥᱴᱨᱮᱥ ᱵᱟᱹᱲᱦᱟᱜ ᱛᱟᱢᱟ ᱟᱨ ᱮᱠᱢᱟ ᱱᱚᱣᱟ ᱮᱥᱠᱨᱤᱱ ᱴᱟᱭᱢᱤᱝ ᱵᱟᱲᱦᱟᱣ ᱠᱷᱟᱹᱛᱤᱨ ᱛᱮ ᱦᱟᱸᱜ ᱱᱚᱣᱟ ᱢᱮᱸᱫ ᱨᱮᱱᱟᱜ ᱯᱨᱚᱵᱞᱮᱢ ᱦᱚᱸ ᱦᱩᱭ ᱫᱟᱲᱮᱭᱟᱜᱼᱟ᱾ ᱟᱫᱚ ᱤᱧ ᱫᱩᱧ ᱢᱮᱱᱟ ᱴᱷᱤᱠ ᱜᱮᱭᱟ ᱱᱚᱣᱟ ᱡᱩᱫᱤ ᱠᱩᱠᱢᱩ ᱢᱮᱱᱟᱜ ᱛᱟᱢ ᱠᱷᱟᱡ ᱫᱚ ᱢᱚᱸᱡᱽ ᱛᱮ ᱡᱟᱦᱟᱱᱟᱜ ᱪᱚᱥᱢᱟ ᱠᱚ ᱦᱚᱨᱚᱜ ᱠᱟᱛᱮᱫ ᱥᱮ ᱡᱟᱦᱟᱱᱟᱜ ᱚᱱᱠᱟ ᱯᱨᱚᱠᱴᱮᱠ ᱯᱨᱚᱴᱮᱠᱥᱮᱱ ᱞᱟ ᱜᱟᱣ ᱠᱟᱛᱮᱫ ᱜᱟᱛᱮᱜ ᱢᱮ ᱟᱨ ᱠᱩᱠᱢᱩ ᱢᱮᱱᱟᱜ ᱛᱟᱢ ᱠᱷᱟᱡ ᱫᱚ ᱢᱚᱸᱡᱽ ᱛᱮ ᱜᱟᱛᱮᱜ ᱢᱮ ᱵᱟᱠᱷᱟᱡ ᱟᱹᱛᱷᱟᱲᱤ ᱫᱚ ᱟᱞᱚᱢ ᱜᱟᱛᱮ ᱵᱟᱲᱟᱜᱼᱟ᱾ ᱡᱟᱜᱽᱜᱮ ᱢᱤᱫ ᱵᱟᱨᱮᱢ ᱜᱟᱛᱮᱜ ᱠᱷᱟᱡ ᱴᱷᱤᱠ ᱜᱮᱭᱟ ᱦᱟᱸᱜ ᱟᱫᱚ ᱟᱹᱣᱲᱤ ᱜᱮ ᱵᱤᱱᱟᱹ ᱠᱩᱠᱢᱩ ᱛᱮ ᱱᱮᱛᱟᱨ ᱠᱚ ᱜᱟᱛᱮ ᱵᱟᱲᱟᱜ ᱠᱟᱱᱟ᱾ ᱚᱱᱟ ᱫᱚ ᱵᱟᱝ ᱴᱷᱤᱠᱟ ᱟᱢ ᱱᱚᱣᱟ ᱵᱟᱵᱚᱫ ᱛᱮ ᱪᱮᱫ ᱮᱢ ᱦᱩᱫᱤᱥᱟ ᱡᱮ ᱱᱚᱜᱼᱚᱭ ᱚᱱᱞᱟᱭᱤᱱ ᱛᱮ ᱠᱚ ᱜᱟᱛᱮᱜ ᱠᱟᱱᱟ᱾
ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱫᱟ ᱤᱧ ᱪᱮᱛᱟᱱ ᱨᱮ ᱡᱮ ᱱᱮᱛᱟᱨ ᱛᱮ ᱚᱠᱟᱢ ᱞᱟᱹᱭ ᱠᱮᱫᱟ ᱡᱮ ᱚᱱᱞᱟᱭᱤᱱ ᱠᱚ ᱜᱟᱛᱮᱜ ᱠᱟᱱᱟ ᱟᱨ ᱤᱧ ᱦᱚᱸ ᱚᱱᱟᱜᱤᱧ ᱢᱮᱱᱟ ᱡᱮ ᱱᱚᱰᱮ ᱟᱢ ᱚᱱᱠᱟᱢ ᱞᱟᱹᱭ ᱠᱮᱫᱟ ᱡᱮ ᱡᱚᱠᱷᱚᱱ ᱟᱢ ᱡᱟᱦᱱᱟᱜ ᱠᱩᱠᱢᱩ ᱥᱮᱢ ᱢᱮᱱ ᱠᱮ ᱚᱱᱟᱨᱮ ᱜᱟᱛᱮᱜ ᱦᱩᱭᱩᱜᱼᱟ ᱛᱚ ᱢᱮᱫ ᱨᱮᱦᱚᱸ ᱪᱚᱥᱢᱟ ᱠᱚ ᱞᱟᱜᱟᱣ ᱠᱟᱛᱮᱮᱫ ᱥᱮ ᱵᱚᱞᱮ ᱛᱤ ᱨᱮᱦᱚᱸ ᱚᱚᱱᱠᱟᱱᱟᱜ ᱠᱚ ᱞᱟᱜᱟᱣᱮᱫᱫᱟ ᱪᱮᱫ ᱠᱚ ᱚᱱᱟ ᱜᱞᱟᱵᱽᱥ ᱠᱚ ᱪᱮᱫ ᱥᱮ ᱪᱮᱫ ᱠᱚᱠᱚ ᱞᱟᱜᱟᱣᱮᱫ ᱠᱟᱱᱟ ᱛᱤ ᱢᱚᱡᱟ ᱠᱚ ᱟᱫᱚ ᱚᱱᱟ ᱠᱚ ᱢᱚᱡᱽ ᱫᱟᱲᱮᱭᱟᱜᱼᱟ ᱟᱨ ᱚᱱᱠᱟᱱᱟᱜ ᱡᱟᱦᱟᱱᱟᱜ ᱵᱟᱝ ᱦᱩᱭᱩᱜᱼᱟ ᱟᱨ ᱡᱟᱦᱟᱱᱟᱜ ᱜᱮ ᱵᱚᱞᱮ ᱩᱥᱟᱹᱨᱟ ᱩᱥᱟᱹᱨᱟᱢ ᱪᱮᱠᱟ ᱫᱟᱲᱮᱭᱟᱜᱼᱟ ᱟᱨ ᱤᱱᱟᱹ ᱵᱟᱫ ᱠᱟᱛᱮᱫ ᱮᱢ ᱞᱟᱹᱭ ᱠᱮᱫᱟ ᱡ ᱚᱸᱰᱮ ᱠᱷᱚᱱ ᱟᱭᱢᱟ ᱰᱷᱮᱨ ᱚᱱᱠᱟᱱᱟᱜ ᱜᱟᱛᱮᱜ ᱥᱮ ᱚᱱᱟ ᱯᱞᱮᱭᱟᱨᱮᱢ ᱵᱮᱱᱟᱣ ᱫᱟᱲᱮᱭᱟᱜᱼᱟ ᱱᱟᱯᱟᱭ ᱛᱮ ᱡᱚᱠᱷᱚᱱᱮᱢ ᱜᱟᱛᱮᱜᱼᱟ ᱛᱟᱢᱟ ᱦᱚᱸ ᱱᱟᱡ ᱮᱢ ᱢᱮᱱ ᱠᱮᱭᱟ ᱵᱚᱞᱮ ᱦᱚᱲ ᱠᱚᱦᱚᱸ ᱠᱚ ᱵᱟᱰᱟᱭ ᱫᱟᱲᱮᱭᱟᱜᱟ ᱦᱮ ᱱᱩᱭ ᱢᱮᱱᱟᱭᱟ ᱡᱮ ᱱᱚᱝᱠᱟ ᱢᱚᱡᱽ ᱜᱟ ᱛᱤᱜ ᱠᱟᱱᱟ ᱦᱟᱱᱟ ᱢᱮᱱᱟᱜ ᱛᱟᱭᱟ ᱥᱮ ᱱᱚᱣᱟ ᱢᱮᱱᱟᱜ ᱛᱟᱭᱟ ᱱᱮᱛᱟᱨ ᱜᱟᱛᱮ ᱚᱱᱟ ᱨᱮᱦᱚᱸ ᱞᱮᱵᱮᱞ ᱢᱮᱱᱟᱜ ᱠᱟᱫᱟ ᱢᱮᱱᱠᱷᱟᱱ ᱫᱚ ᱟᱢ ᱡᱟᱹᱛᱤᱢ ᱪᱟᱞᱟᱣ ᱤᱫᱤᱜ-ᱟ ᱩᱱᱟᱹᱜ ᱜᱤ ᱢᱚᱡᱽ ᱵᱚᱞᱮ ᱟᱢ ᱫᱚ ᱢᱚᱢᱷ ᱯᱞᱮᱭᱟᱨ ᱠᱟ ᱱᱟᱢ ᱚᱱᱠᱟ ᱦᱚᱸ ᱠᱟᱱᱟ ᱟᱫᱚ ᱚᱱᱟᱜᱮ ᱤᱧ ᱢᱮᱱᱟ ᱡᱮ ᱡᱚᱠᱷᱚᱱ ᱟᱢ ᱞᱟᱦᱟ ᱥᱮᱫ ᱮᱢ ᱪᱟᱞᱟᱣᱮᱫᱟ ᱚᱱᱟᱧ ᱦᱚᱲ ᱞᱟᱹᱭ ᱛᱮᱜᱤᱧ ᱟᱸᱡᱚᱢ ᱠᱟᱫᱟ ᱚᱱᱟ ᱠᱚ ᱪᱮᱫ ᱪᱚ ᱢᱮᱱᱟᱜ ᱠᱟᱫᱟ ᱦᱮᱨᱟ ᱠᱚ ᱢᱮᱱᱟᱜᱼᱟ ᱥᱮ ᱪᱮᱫ ᱠᱚ ᱢᱮᱱᱟᱜᱼᱟ ᱰᱟᱭᱢᱚᱱᱰ ᱢᱮᱱᱟᱜᱼᱟ ᱚᱱᱟ ᱠᱚᱦᱚᱸ ᱦᱚᱲᱟᱜ ᱠᱟᱛᱷᱟ ᱛᱮᱜᱮ ᱟᱫᱚ ᱱᱚᱣᱟ ᱠᱚ ᱵᱟᱲᱟᱭ ᱠᱟᱜᱼᱟ ᱱᱚᱣᱟ ᱠᱚ ᱛᱚᱠᱷᱚᱱ ᱟᱢᱟᱜ ᱛᱟᱦᱮᱱ ᱛᱟᱢᱟ ᱛᱚ ᱦᱚᱲᱮ ᱢᱮᱱᱟ ᱦᱮᱸ ᱱᱩᱭ ᱫᱚ ᱱᱤᱱᱟᱹᱜ ᱮ ᱪᱤᱠᱟᱹ ᱠᱟᱫᱟ ᱥᱮ ᱱᱤᱱᱟᱹᱜ ᱫᱷᱟᱹᱨᱤᱡ ᱱᱤᱭᱟ ᱤᱭᱟᱹ ᱢᱮᱱᱟᱜ ᱛᱟᱭᱟ ᱛᱚ ᱱᱚᱜᱼᱚᱱᱟ ᱟᱹᱰᱤ ᱱᱟᱯᱟᱭ ᱜᱤᱧ ᱵᱩᱡᱷᱟᱣ ᱠᱮᱫᱟ ᱟᱪᱪᱷᱟ ᱟᱢ ᱚᱱᱠᱟᱢ ᱜᱟᱛᱤ ᱵᱟᱲᱟᱟᱣ ᱠᱟᱜ ᱠᱷᱟᱱ ᱫᱚ ᱞᱮᱵᱮᱞ ᱠᱚ ᱛᱤᱱᱟᱹᱜ ᱮᱢ ᱤᱭᱟᱹ ᱫᱟᱲᱮᱣ ᱟᱠᱟᱜᱼᱟ ᱱᱤᱛ ᱦᱟᱹᱵᱤᱡ ᱛᱮ ᱚᱱᱟ ᱵᱟᱨᱮᱛᱮ ᱠᱟᱹᱴᱤᱡ ᱦᱟᱸᱜ ᱠᱚ ᱞᱟᱹᱭ ᱢᱮ ᱦᱟᱸᱜ
ᱦᱮᱸ ᱦᱮᱸ ᱱᱚᱜᱼᱚᱭ ᱱᱤᱭᱟᱹ ᱚᱠᱟ ᱡᱚ ᱛᱟᱦᱮᱱ ᱠᱟᱱᱟ ᱦᱟᱸᱜ ᱱᱚᱜᱼᱚ ᱱᱤᱭᱟᱹ ᱯᱷᱨᱤ ᱯᱷᱟᱭᱟᱨ ᱥᱮ ᱯᱟᱵᱡᱤ ᱮᱢᱟᱱ ᱠᱚᱨᱮ ᱟᱫᱚ ᱱᱚᱣᱟ ᱨᱮᱫᱚ ᱢᱤᱫᱴᱮᱱ ᱥᱤᱥᱴᱮᱢ ᱛᱟᱦᱮᱱ ᱠᱟᱱᱟ ᱢᱟᱱᱮ ᱟᱡ ᱛᱚᱵᱮ ᱚᱱᱟ ᱵᱨᱚᱡᱽ ᱞᱮᱵᱮᱞ ᱢᱟᱱᱮ ᱠᱟᱹᱴᱤᱡ ᱩᱛᱟᱹᱨᱟᱜ ᱞᱮᱵᱮᱞ ᱨᱮᱢ ᱛᱟᱦᱮᱱᱟ ᱚᱱᱟ ᱠᱷᱚᱡ ᱡᱟᱹᱥᱛᱤ ᱞᱮᱱᱠᱷᱟᱡ ᱫᱚ ᱜᱳᱞᱰ ᱞᱮᱵᱮᱞ ᱚᱱᱟ ᱠᱷᱚᱡ ᱡᱟᱹᱥᱛᱤ ᱱᱚᱣᱟ ᱯᱞᱟᱴᱤᱱᱤᱭᱟᱢ ᱥᱠᱮ ᱵᱟᱫ ᱰᱟᱭᱢᱚᱱᱰ ᱟᱨᱦᱚᱸ ᱚᱱᱟ ᱵᱟᱫ ᱦᱤᱨᱳᱭᱤᱠ ᱚᱱᱮ ᱚᱱᱠᱟ ᱢᱤᱫᱴᱮᱱ ᱞᱮᱵᱮᱞ ᱛᱟᱦᱮᱱᱟ ᱟᱫᱚ ᱚᱱᱮ ᱚᱱᱟ ᱫᱚ ᱴᱷᱤᱠ ᱜᱮᱭᱟ ᱵᱚᱞᱮ ᱵᱩᱡᱷᱟᱹᱣ ᱫᱟᱲᱮᱭᱟᱜᱼᱟ ᱵᱚᱞ ᱛᱤᱱᱟᱹ ᱞᱮᱵᱮᱠ ᱨᱮ ᱢᱮᱱᱟᱧᱟ ᱥᱮ ᱛᱤᱱᱟᱹᱜ ᱤᱧ ᱜᱟᱛᱮ ᱫᱟᱲᱮᱭᱟᱜ ᱠᱟᱱᱟ ᱟᱫᱚ ᱢᱤᱫᱵᱟᱨ ᱟᱨᱦᱚᱸ ᱱᱚᱣᱟ ᱨᱮᱫᱚ ᱧᱮᱞ ᱠᱟᱫᱟᱹᱧ ᱵᱚᱞᱮ ᱰᱟᱭᱢᱚᱱᱰ ᱠᱚ ᱧᱟᱢᱚᱜᱼᱟ ᱢᱟᱱᱮ ᱚᱱᱟ ᱫᱚ ᱠᱤᱨᱤᱧ ᱠᱟᱛᱮᱜ ᱰᱟᱭᱢᱚᱱᱰ ᱵᱚᱫᱚᱞᱛᱮ ᱢᱟᱱᱮ ᱚᱱᱟ ᱚᱱᱟ ᱢᱟᱱᱮ ᱜᱟᱛᱮᱜᱼᱟᱜ ᱥᱮ ᱜᱮᱢ ᱨᱮᱱ ᱜᱮᱢ ᱨᱮᱱ ᱦᱚᱲ ᱩᱱᱠᱩ ᱞᱟᱹᱜᱤᱫ ᱠᱤᱪᱨᱤᱡᱽ ᱠᱚ ᱠᱤᱨᱤᱧ ᱦᱩᱭᱩᱜᱼᱟ ᱟᱫᱚ ᱚᱱᱮ ᱚᱱᱟ ᱞᱟᱹᱜᱤᱫ ᱟᱭᱢᱟ ᱦᱚᱲᱤᱧ ᱧᱮᱞ ᱵᱟᱲᱟ ᱟᱠᱟᱫ ᱠᱚᱣᱟ ᱵᱚᱞᱮ ᱟᱹᱰᱤ ᱡᱟᱹᱥᱛᱤ ᱯᱟᱭᱥᱟ ᱠᱚ ᱞᱟᱜᱟᱣ ᱵᱟᱲᱟᱭᱟ ᱟᱫᱚᱢ ᱠᱚᱢᱟ ᱟᱞᱮ ᱠᱮᱞᱟᱥ ᱨᱮ ᱱᱚᱣᱟ ᱯᱚᱪᱟᱥ ᱦᱟᱡᱟᱨ ᱥᱟᱴ ᱦᱟᱡᱟᱨ ᱟᱫᱚᱢ ᱠᱩᱧ ᱟᱸᱡᱚᱢ ᱟᱠᱟᱫ ᱠᱚᱣᱟ ᱮᱠ ᱞᱟᱠᱷ ᱫᱷᱟᱹᱨᱤᱡ ᱦᱚᱸᱠᱚ ᱱᱚᱣᱟ ᱤᱱᱵᱷᱮᱥᱴ ᱵᱟᱲᱟ ᱠᱟᱫᱟ ᱠᱚ ᱤᱭᱟᱹ ᱞᱟᱹᱜᱤᱫ ᱛᱟᱭᱤᱧ ᱢᱮᱱᱟ ᱱᱚᱣᱟ ᱫᱚ ᱪᱮᱫ ᱠᱟᱱᱟ ᱵᱚᱞᱮ ᱵᱟᱝ ᱠᱷᱚᱨᱪᱟ ᱞᱟᱹᱠᱛᱤ ᱠᱟᱱᱟ ᱱᱚᱣᱟ ᱫᱚ ᱢᱤᱫᱴᱟᱝ ᱠᱷᱟᱹᱞᱤ ᱢᱚᱱᱮ ᱨᱮᱭᱟᱜ ᱢᱤᱫᱴᱟᱝ ᱞᱮᱠᱟ ᱡᱤᱱᱤᱥ ᱠᱟᱱᱟ ᱟᱫᱚ ᱱᱚᱣᱟ ᱠᱷᱚᱡ ᱫᱚ ᱪᱮᱫ ᱦᱚᱸ ᱵᱟᱢ ᱧᱟᱢᱟᱼᱟ ᱮ ᱥᱟᱛᱷᱮ ᱡᱟᱦᱟᱱᱟᱜ ᱰᱤᱞᱤᱴ ᱛᱟᱦᱮᱸ ᱞᱮᱱ ᱛᱟᱢ ᱠᱷᱟᱡ ᱥᱮ ᱵᱞᱚᱠ ᱞᱮᱱ ᱛᱟᱢ ᱠᱷᱟᱢ ᱪᱟᱵᱟᱭᱮᱱᱟ ᱤᱧ ᱢᱮᱱᱟ ᱨᱤᱭᱮᱞ ᱞᱟᱭᱤᱯᱷ ᱨᱮᱜᱮ ᱠᱤᱪᱨᱤᱡ ᱠᱚ ᱠᱤᱨᱤᱧ ᱢᱮ ᱚᱱᱟ ᱫᱚ ᱴᱷᱤᱠ ᱜᱮᱭᱟ ᱟᱫᱚ ᱜᱮᱢ ᱨᱮ ᱠᱤᱪᱨᱤᱡ ᱮᱢ ᱠᱤᱨᱤᱧ ᱠᱷᱟᱹᱞᱤ ᱟᱲᱮᱢ ᱪᱮᱠᱟ ᱫᱟᱲᱮᱭᱟᱜᱼᱟ ᱦᱟᱸᱜ ᱤᱧ ᱫᱩᱧ ᱢᱮᱱᱟ ᱱᱚᱜᱼᱚ ᱱᱚᱝᱠᱟ ᱫᱚ ᱵᱟᱝ ᱞᱟᱹᱠᱛᱤ ᱠᱟᱱᱟ ᱮᱱᱛᱮᱜ ᱟᱭᱢᱟ ᱦᱚᱲ ᱨᱮᱱ ᱜᱟᱨᱡᱮᱱ ᱠᱚ ᱩᱱᱟᱹᱜ ᱵᱟᱠᱚ ᱠᱟᱢᱟᱣ ᱫᱟᱲᱮᱭᱟᱜᱼᱟ ᱟᱨ ᱟᱨ ᱟᱠᱚᱨᱮᱱ ᱜᱤᱫᱽᱨᱟᱹ ᱱᱚᱜᱼᱚ ᱱᱚᱝᱠᱟ ᱯᱚᱭᱥᱟ ᱟᱹᱣᱲᱤ ᱠᱚ ᱵᱮᱨᱵᱟᱫᱟ ᱛᱚ ᱱᱚᱜᱼᱚᱭ ᱱᱤᱭᱟᱹ ᱫᱚ ᱟᱹᱰᱤ ᱵᱟᱹᱲᱤᱡ ᱡᱤᱱᱤᱥ ᱠᱟᱱᱟ ᱟᱫᱚ ᱟᱢ ᱱᱚᱜᱼᱚ ᱱᱚᱝᱠᱟᱱᱟᱜ ᱜᱷᱚᱴᱚ ᱠᱚᱢ ᱟᱸᱡᱚᱢ ᱵᱟᱲᱟᱣ ᱟ ᱡᱮ ᱱᱚᱣᱟ ᱜᱮᱢ ᱠᱚᱨᱮ ᱯᱚᱭᱥᱟ ᱠᱚ ᱞᱟᱜᱟᱣ ᱠᱮᱫᱟ ᱡᱟᱦᱟᱸᱭᱟᱜ ᱟᱨ ᱜᱚᱜᱚᱼᱵᱟ ᱠᱚ ᱨᱟᱸᱜᱟᱣᱱᱟ ᱥᱮ ᱪᱤᱠᱟᱭᱱᱟ ᱚᱱᱮ ᱚᱱᱠᱟᱸ
ᱦᱮᱸ ᱟᱹᱰᱤ ᱱᱟᱯᱟᱭ ᱱᱚᱣᱟ ᱠᱟᱛᱷᱟᱢ ᱫᱚᱦᱚ ᱠᱮᱫᱟ ᱟᱨ ᱤᱧᱦ ᱱᱚᱰᱮ ᱢᱤᱫᱵᱟᱨ ᱠᱟᱛᱷᱟ ᱱᱚᱮ ᱞᱟᱹᱭᱟᱹᱧ ᱢᱮᱱᱟ ᱡᱮ ᱟᱞᱮᱮᱥᱮᱫ ᱡᱚᱠᱷᱚᱱᱮᱢ ᱧᱮᱞᱟ ᱥᱮ ᱤᱧ ᱡᱚᱠᱷᱚᱱᱤᱧ ᱞᱟᱹᱭᱟᱮ ᱱᱚᱰᱮ ᱫᱚ ᱟᱢ ᱚᱠᱟᱢ ᱞᱟᱹᱭ ᱠᱮᱫᱟ ᱮᱢ ᱞᱟᱠᱷ ᱯᱚᱸᱪᱤᱥ ᱦᱟᱡᱟᱨ ᱟᱫᱚ ᱤᱧ ᱫᱚ ᱤᱧ ᱢᱮᱱᱟ ᱡᱚᱠᱷᱚᱱ ᱟᱢ ᱵᱩᱡᱷᱣ ᱚᱱᱠᱟᱱᱟᱜ ᱯᱷᱟᱭᱫᱟ ᱞᱮᱠᱟ ᱵᱟᱹᱱᱩᱜᱼᱟ ᱥᱮ ᱚᱱᱠᱟᱱᱟᱜ ᱡᱟᱦᱟᱱᱟᱜ ᱵᱚᱞᱮ ᱤᱧᱟᱹᱜ ᱨᱮ ᱞᱟᱹᱠᱛᱤ ᱵᱟᱹᱱᱩᱜ ᱟᱠᱟᱫᱟ ᱟᱢ ᱫᱚ ᱟᱞᱚᱢ ᱤᱭᱟᱹᱭᱟ ᱟᱫᱚ ᱜᱟᱛᱮᱢ ᱤᱱᱴᱟᱨᱴᱮᱱ ᱞᱟᱹᱜᱤᱫ ᱥᱮ ᱢᱮᱱ ᱞᱟᱹᱜᱤᱫ ᱚᱱᱟᱚ ᱠᱷᱚᱱ ᱦᱩᱭ ᱵᱟᱲᱟᱭᱱᱟ ᱛᱚ ᱦᱩᱭ ᱵᱟᱲᱟ ᱪᱟᱵᱟᱭᱮᱱᱟ᱾ ᱟᱨ ᱚᱱᱟ ᱠᱷᱚᱱ ᱡᱟᱹᱥᱛᱤ ᱫᱚ ᱟᱞᱚᱢ ᱠᱮ ᱪᱮ ᱦᱚᱸ ᱟᱫᱚ ᱚᱱᱟᱜᱤᱧ ᱢᱮᱱᱟ ᱦᱸᱜ ᱟᱫᱚ ᱱᱮᱛᱟᱨ ᱠᱟᱛᱮᱫ ᱫᱚ ᱚᱱᱟ ᱦᱚᱸ ᱵᱟᱝ ᱦᱩᱭᱩᱜ ᱠᱟᱱᱟ ᱡᱮ ᱩᱱᱤ ᱦᱚᱸ ᱜᱟᱛᱮᱜ ᱠᱟᱱᱟᱭ ᱡᱚᱠᱷᱚᱱ ᱦᱟᱱᱤᱭᱟᱜ ᱞᱮᱵᱮᱞ ᱤᱱᱟᱹᱜ ᱢᱮᱱᱟᱜ ᱛᱟᱭ ᱤᱧᱚᱸ ᱚᱱᱟᱧ ᱞᱮᱵᱮᱞᱟ ᱥᱮ ᱪᱮᱫ ᱪᱚᱝ ᱚᱝᱠᱟ ᱚᱱᱟ ᱨᱮᱦᱚᱸ ᱡᱮ ᱦᱟᱹᱱᱤ ᱱᱚᱣᱟ ᱠᱤᱪᱨᱤᱡ ᱮ ᱦᱟᱛᱟᱣ ᱠᱟᱫᱟ ᱦᱟᱹᱱᱤ ᱱᱚᱣᱟᱴᱟᱜ ᱯᱮᱱᱴ ᱛᱟᱣᱵᱟᱫᱮ ᱤᱧ ᱱᱚᱣᱟ ᱴᱟᱜ ᱯᱮᱱᱴ ᱤᱧ ᱦᱟᱛᱟᱣᱟ ᱦᱟᱱᱤ ᱡᱩᱛᱟᱭ ᱦᱟᱛᱟᱣᱟ ᱵᱟᱥ ᱪᱮᱫ ᱪᱚᱝ ᱚᱱᱠᱟ ᱢᱮᱱᱟᱜᱼᱟ ᱚᱱᱟᱨᱮ ᱩᱱᱟᱹᱜ ᱫᱚ ᱤᱧ ᱫᱚ ᱵᱟᱹᱧ ᱵᱟᱲᱟᱭᱟ ᱫᱚᱦᱚ ᱞᱟᱹᱭ ᱛᱮᱜᱮ ᱟᱸᱡᱚᱢᱮ ᱫᱟᱯᱮ ᱯᱮᱱᱴ ᱧᱟᱢᱚᱜᱼᱟ ᱟᱫᱚ ᱚᱱᱟ ᱠᱚ ᱡᱟᱹᱥᱛᱤ ᱠᱚ ᱦᱟᱛᱟᱣᱟ ᱠᱪᱷᱩ ᱯᱚᱭᱥᱟ ᱛᱮᱜᱮ ᱚᱠᱟᱢ ᱞᱟᱹᱭ ᱠᱮᱫᱟ ᱰᱟᱭᱢᱚᱱᱰ ᱠᱚ ᱱᱚᱣᱟ ᱠᱚᱦᱚᱸ ᱟᱹᱰᱤ ᱜᱟᱱ ᱠᱚ ᱦᱟᱛᱟᱣᱟ ᱟᱹᱰᱤ ᱡᱥᱛᱤ ᱠᱚᱠᱚ ᱦᱟᱛᱟᱣᱟ ᱟᱫᱚ ᱟᱯᱟᱱ ᱟᱹᱯᱤᱱ ᱠᱚ ᱞᱟᱹᱭᱟ ᱡᱮ ᱤᱧᱫᱚ ᱱᱚᱣᱟ ᱟᱨ ᱤᱱᱟᱹ ᱵᱟᱫ ᱪᱮᱫ ᱠᱚ ᱪᱮᱫ ᱠᱚ ᱵᱮᱱᱟᱣᱟ ᱠᱟᱥᱴᱚᱢ ᱠᱚ ᱪᱮᱫ ᱠᱚ ᱚᱱᱟ ᱠᱚᱦᱚᱸ ᱠᱚ ᱵᱮᱱᱟᱣ ᱜᱮᱭᱟ ᱚᱱᱟ ᱦᱚᱸ ᱵᱟᱝ ᱫᱚ ᱯᱚᱭᱥᱟ ᱞᱟᱜᱟᱜ-ᱟ ᱥᱮ ᱵᱟᱝ ᱞᱟᱜᱟᱜᱼᱟ ᱚᱱᱟ ᱫᱚ ᱵᱟᱹᱧ ᱵᱟᱲᱟᱭᱟ ᱦᱟᱸᱜ ᱟᱨ ᱚᱠᱟᱢ ᱞᱟᱹᱭ ᱠᱮᱫᱟ ᱦᱟᱸᱜ ᱡᱮ ᱱᱚᱣᱟ ᱠᱚ ᱞᱟᱦᱟᱨᱮ ᱡᱮ ᱟᱭᱢᱟ ᱰᱷᱮᱨ ᱚᱱᱠᱟᱱᱟᱜ ᱜᱤᱫᱽᱨᱟᱹ ᱠᱚᱥᱮ ᱜᱚᱜᱚᱼ ᱯᱚᱭᱥᱟ ᱠᱚ ᱤᱭᱟᱹᱜ ᱠᱟᱱᱟ ᱟᱨ ᱢᱤᱫᱴᱮᱱ ᱚᱱᱠᱟᱜᱤᱧ ᱞᱟᱹᱭᱟ ᱡᱮ ᱢᱤᱫᱴᱮᱱ ᱟᱞᱮ ᱟᱹᱛᱩ ᱥᱩᱨ ᱨᱮ ᱢᱤᱫᱴᱮᱱ ᱦᱚᱲ ᱢᱮᱱᱟᱭᱟ ᱩᱱᱤ ᱫᱚ ᱟᱡ ᱵᱟᱵᱟ ᱫᱚ ᱦᱟᱸᱜ ᱚᱱᱠᱟ ᱫᱚ ᱵᱟᱹᱱᱩᱭᱟ ᱵᱚᱞᱮ ᱤᱱᱟᱹ ᱡᱟᱹᱥᱛᱤ ᱵᱟᱭ ᱛᱚᱱᱮ ᱥᱟᱱᱟᱧ ᱵᱚᱞᱮ ᱩᱱᱟᱜ ᱵᱟᱭ ᱵᱟᱲᱟᱭᱟ ᱪᱮᱫ ᱪᱮᱠᱟᱫᱟ ᱵᱟᱭ ᱪᱤᱠᱟᱫᱟ ᱪᱮᱫ ᱠᱚᱪᱚ ᱢᱚᱢ ᱫᱟ ᱵᱟᱭ ᱡᱚᱢ ᱮᱫᱟ ᱩᱱᱟᱹᱜ ᱫᱷᱭᱟᱱ ᱵᱟᱹᱱᱩᱜᱼᱟ ᱩᱯᱨᱩᱢ ᱫᱚ ᱯᱩᱭᱥᱟᱹ ᱠᱷᱚᱨᱪᱟ ᱚᱰᱮᱸ ᱫᱚ ᱟᱡ ᱞᱟᱹᱴᱩ ᱠᱚ ᱢᱮᱱᱟᱭᱟ ᱩᱱᱤ ᱦᱚᱸ ᱦᱟᱱᱛᱮ ᱱᱟᱛᱮ ᱠᱷᱚᱱ ᱟᱹᱜᱩᱭᱟ ᱟᱨ ᱩᱱᱤᱭ ᱮᱢᱟᱭᱟ ᱟᱨ ᱯᱩᱨᱟᱹ ᱯᱚᱭᱥᱟᱭ ᱠᱷᱚᱨᱪᱟᱭᱼᱟ ᱩᱱᱤ ᱫᱚ ᱢᱮᱛᱟᱜ ᱢᱮ ᱩᱱᱤᱭ ᱮᱢᱟᱭᱟ ᱫᱩ ᱛᱤᱱ ᱦᱟᱡᱟᱨ ᱛᱚ ᱩᱱᱤᱫᱚ ᱚᱱᱟ ᱤᱭᱟᱹᱨ ᱨᱮ ᱜᱮᱭ ᱠᱷᱚᱨᱪᱟᱭᱟ ᱚᱱᱟ ᱪᱮᱫ ᱤᱧ ᱞᱟᱹᱭ ᱠᱮᱫᱟ ᱚᱱᱟ ᱤᱭᱟᱹ ᱨᱮᱜᱮ ᱯᱷᱨᱤ ᱯᱷᱟᱭᱟᱨ ᱨᱮᱜᱮ ᱦᱟᱸᱜ ᱟᱨ ᱯᱩᱨᱟᱹ ᱜᱟᱛᱮᱜ ᱟᱜᱩ ᱠᱚᱣᱟ ᱟᱪᱪᱷᱟ ᱟᱯᱮ
ᱟᱪᱪᱷᱟ ᱟᱪᱪᱷᱟ
ᱯᱮᱥᱮᱫ ᱨᱮ ᱚᱱᱠᱟᱱ ᱠᱩ ᱜᱤᱫᱽᱨᱟᱹ ᱵᱟᱹᱱᱩᱜ ᱠᱚᱣᱟ ᱡᱮ ᱯᱩᱨᱟᱹ ᱚᱱᱟ ᱤᱭᱟᱹ ᱨᱮᱠᱚ ᱠᱷᱚᱨᱪᱟᱭᱟ ᱚᱱᱟ ᱤᱭᱟᱹᱨᱮ ᱯᱷᱤᱨᱤ ᱯᱷᱟᱭᱟᱨ ᱨᱮ ᱚᱱᱠᱟᱱᱟᱜ ᱜᱮᱢ ᱨᱮ ᱟᱨ ᱡᱩᱫᱤ ᱢᱮᱱᱟᱜ ᱠᱚ ᱠᱷᱟᱱ ᱦᱟᱸᱜ ᱚᱱᱟ ᱵᱟᱨᱮᱛᱮ ᱢᱤᱫ ᱵᱟᱨ ᱠᱟᱛᱷᱟ ᱠᱚ ᱦᱟᱸᱜ ᱞᱟᱹᱭ ᱢᱮ ᱟᱨ ᱥᱮ ᱫᱚᱦᱚᱭ ᱢᱮ
ᱟᱱ ᱠᱟᱱ ᱜᱤᱫᱽᱨᱟᱹ ᱫᱚ ᱟᱭᱢᱟ ᱜᱤᱧ ᱧᱮᱞ ᱵᱟᱲᱟ ᱟᱠᱟᱫ ᱠᱚᱣᱟ ᱟᱛᱩ ᱨᱮ ᱫᱚ ᱵᱟᱝ ᱦᱟᱸᱜ ᱛᱚ ᱤᱧᱨᱮ ᱨᱮᱱ ᱢᱤᱫᱴᱮᱱ ᱠᱮᱞᱟᱥᱢᱮᱴ ᱥᱮ ᱯᱟᱹᱴᱷᱩᱣᱟᱹ ᱞᱮᱠᱟᱱ ᱦᱚᱲ ᱛᱟᱦᱮᱸ ᱠᱟᱱᱟ ᱢᱟᱱᱮ ᱜᱟᱛᱮ ᱛᱟᱦᱮᱸ ᱠᱟᱱᱟ ᱛᱚ ᱩᱱᱤ ᱦᱚᱸ ᱟᱹᱰᱤ ᱡᱟᱹᱥᱛᱤ ᱟᱫᱚ ᱢᱮᱱᱠᱷᱟᱱ ᱟᱠᱩᱨᱮᱱ ᱜᱟᱨᱡᱮᱱ ᱫᱚ ᱡᱟᱦᱟᱱᱟᱜ ᱫᱚ ᱢᱟᱱᱮ ᱱᱚᱠᱨᱤ ᱥᱮ ᱪᱟᱹᱠᱨᱤ ᱪᱟᱹᱠᱨᱤ ᱫᱚ ᱵᱟᱹᱱᱩᱜ ᱛᱟᱠᱚᱣᱟ ᱟᱠᱚ ᱦᱚᱸ ᱪᱟᱹᱥᱤ ᱦᱚᱲ ᱠᱟᱱ ᱜᱮᱭᱟ ᱠᱚ ᱟᱫᱚ ᱩᱱᱤ ᱜᱟᱛᱮ ᱠᱚᱲᱟ ᱫᱚ ᱩᱱᱤ ᱫᱚ ᱢᱟᱱ ᱢᱟᱱᱮ ᱮᱠᱞᱟ ᱜᱮᱭ ᱛᱟᱦᱮᱸ ᱠᱟᱱᱟ ᱢᱟᱱᱮ ᱥᱤᱝᱜᱮᱞ ᱜᱤᱫᱽᱨᱟᱹ ᱠᱟᱱᱟᱭ ᱾ ᱟᱫᱚ ᱚᱱᱟᱛᱮ ᱟᱹᱰᱤ ᱡᱟᱹᱥᱛᱤ ᱠᱚ ᱫᱩᱞᱟᱹᱲ ᱟᱭᱟ ᱥᱮ ᱡᱟᱦᱟᱱᱟᱜ ᱜᱮ ᱠᱚᱭᱟ ᱯᱚᱭᱥᱟ ᱠᱚ ᱟᱨ ᱠᱚ ᱮᱢᱟᱭᱟ ᱟᱫᱚ ᱚᱱᱟ ᱵᱟᱠᱚ ᱧᱮᱞᱮᱭᱟ ᱵᱚᱞᱮ ᱚᱠᱟᱨᱮ ᱯᱚᱭᱥᱟᱭ ᱠᱷᱚᱨᱪᱟᱭᱮᱫᱟ ᱪᱤᱠᱟᱭᱮᱫᱟ ᱟᱫᱚ ᱱᱚᱜ ᱚᱰᱮ ᱵᱚᱞᱮ ᱤᱧᱫᱩ ᱢᱮᱱᱟ ᱟᱫᱚ ᱱᱚᱰᱮ ᱵᱚᱞᱮᱧ ᱤᱧ ᱫᱩᱧ ᱢᱟᱱᱟᱣ ᱵᱚᱞᱮ ᱜᱟᱨᱡᱮᱱᱟᱜ ᱦᱚᱸ ᱱᱚᱣᱟ ᱧᱮᱞ ᱨᱮᱱᱟᱜ ᱞᱟᱹᱠᱛᱤ ᱠᱟᱱᱟ ᱵᱚᱞᱮ ᱟᱢᱨᱮᱱ ᱜᱤᱫᱽᱨᱟᱹ ᱚᱠᱟᱨᱮ ᱯᱚᱭᱥᱟᱭ ᱠᱷᱚᱨᱪᱟᱭᱮᱫᱟ ᱪᱮᱠᱟᱭ ᱫᱟᱭ ᱟᱹᱛᱷᱟᱹᱣᱲᱤ ᱜᱮ ᱛᱷᱚᱝ ᱵᱟᱭ ᱠᱷᱚᱨᱪᱟᱭᱮᱫᱟ ᱚᱱᱟ ᱠᱚ ᱧᱮᱞ ᱞᱟᱹᱠᱛᱤ ᱠᱟᱱᱟ ᱟᱫᱚ ᱩᱱᱤ ᱨᱮᱱ ᱜᱟᱨᱡᱮᱱ ᱵᱟᱠᱚ ᱧᱮᱞᱮᱫ ᱛᱟᱦᱮᱱ ᱛᱮ ᱩᱱᱤ ᱢᱮᱱᱢᱮ ᱥᱚᱛᱛᱚᱨ ᱟᱥᱤ ᱦᱟᱡᱟᱨᱮ ᱠᱷᱚᱨᱪᱟ ᱠᱮᱫᱟ ᱟᱨ ᱪᱟᱥᱤ ᱦᱚᱲ ᱞᱟᱹᱜᱤᱫ ᱟᱥᱤ ᱦᱟᱡᱟᱨ ᱫᱚᱢ ᱢᱮᱱ ᱫᱟᱲᱮᱭᱟᱜᱼᱟ ᱟᱹᱰᱤ ᱡᱟᱹᱥᱛᱤ ᱠᱷᱚᱨᱪᱟ ᱠᱟᱱ ᱜᱮᱭᱟ ᱦᱟᱸᱜ ᱥᱮ ᱵᱟᱝ ᱴᱷᱤᱠᱜᱮᱭᱟ ᱛᱚᱵᱮ ᱱᱚᱜᱼᱚᱭ ᱟᱭᱢᱟ ᱚᱠᱛᱚ ᱦᱚᱸ ᱦᱩᱭ ᱚᱸᱰᱮ ᱜᱮᱞᱟᱝ ᱢᱩᱪᱟᱹᱫ ᱞᱮᱠᱷᱟᱡ ᱴᱷᱤᱠᱚᱜᱼᱟ ᱦᱟᱸᱜ ᱤᱧ ᱥᱮᱫ ᱠᱷᱚᱱ ᱟᱭᱢᱟ ᱥᱟᱨᱦᱟᱣ